ᱯᱤᱫᱤ
ᱦᱮᱸ ᱦᱮᱞᱳ?
ᱦᱚᱸ ᱡᱚᱦᱟᱨ ᱜᱮ,
ᱟᱡᱚᱢᱚᱜ ᱠᱟᱱᱟ ᱦᱮᱸ ᱦᱮᱸ ᱡᱚᱦᱟᱨ ᱜᱮ
ᱦᱮᱸ ᱫᱤᱭᱮᱯᱚᱨ ᱟᱞᱮ ᱥᱮᱫ ᱫᱚ ᱦᱟᱸᱜ ᱮᱠᱷᱚᱱ ᱧᱮᱞᱚᱜ ᱠᱟᱱᱟ ᱫᱚᱢᱮ ᱥᱤᱠᱬᱤᱡ ᱠᱚᱠᱚ ᱵᱟᱹᱲᱛᱤ ᱟᱠᱟᱱᱟ ᱫᱤᱭᱮᱯ ᱛᱚᱨ ᱟᱯᱮᱥᱮᱫ ᱫᱚ ᱚᱠᱟ ᱞᱮᱠᱟ ᱥᱤᱠᱲᱤᱡ ᱠᱚ ᱢᱮᱱᱟᱜ ᱠᱚᱜᱮᱭᱟ ᱥᱮ ᱵᱟᱝᱜᱮ
ᱦᱮᱸ ᱟᱞᱮ ᱥᱮᱫ ᱦᱚᱸ ᱚᱱᱠᱟ ᱫᱚ ᱦᱟᱸᱜ ᱥᱤᱠᱲᱤᱡ ᱦᱚᱸ ᱫᱚᱢᱮ ᱠᱚ ᱧᱮᱞᱚᱜ ᱠᱟᱱᱟ ᱦᱟᱸᱜ
ᱦᱟᱺᱰᱤ ᱯᱟᱣᱨᱟᱹ ᱪᱤᱠᱤ ᱞᱮᱠᱟᱛᱮ ᱟᱞᱚᱯᱮ ᱛᱟᱦᱮᱱ ᱠᱟᱱᱟ ᱫᱚᱢᱮ ᱥᱤᱠᱲᱤᱡ ᱩᱱᱠᱩ ᱪᱤᱠᱟ ᱞᱮᱠᱟ ᱞᱮᱠᱟᱛᱮᱯᱮ ᱡᱟᱹᱯᱤᱫᱮᱫ ᱠᱟᱱᱟ ᱛᱟᱦᱞᱮ ᱟᱯᱮ ᱠᱚᱫᱚ
ᱡᱟᱹᱯᱤᱫ ᱫᱚ ᱚᱱᱠᱟ ᱫᱚ ᱢᱚᱥᱟᱨᱤ ᱠᱚ ᱛᱚᱞ ᱵᱟᱲᱟ ᱠᱟᱛᱮᱫ ᱚᱱᱟ ᱠᱚᱛᱮ ᱜᱮ ᱦᱟᱸᱜ ᱥᱤᱠᱲᱤᱡ ᱫᱚᱞᱮ ᱟᱴᱠᱣᱮᱫ ᱠᱚᱣᱟ ᱦᱟᱸᱜ ᱟᱨᱠᱤ
ᱪᱮᱫ ᱠᱚᱫᱚ ᱵᱟᱭ ᱜᱟᱱᱚᱜ ᱠᱟᱱᱟ ᱵᱟᱝ
ᱦᱮᱸ ᱦᱮᱸ
ᱟᱪᱪᱷᱟ ᱟᱪᱪᱷᱟ ᱟᱞᱮᱦᱚᱸ ᱱᱚᱛᱮ ᱫᱚᱦᱟᱸᱜ ᱫᱚᱢᱮᱜᱮ ᱜᱮ ᱥᱤᱠᱲᱭᱟᱠᱤ ᱢᱚᱥᱟᱨ ᱨᱮ ᱵᱟᱝᱠᱷ ᱥᱟᱸ ᱫᱷᱩᱠ ᱵᱟᱝᱠᱷ ᱚᱱᱟ ᱢᱩᱴᱤᱱ ᱵᱟᱝᱠᱷᱟᱱ ᱡᱟᱹᱯ ᱱᱮᱫᱚᱜᱟᱜ ᱵᱟᱭ ᱜᱟᱱᱚᱜ ᱠᱟᱱᱟ
ᱧᱩᱸ
ᱱᱚᱣᱟ ᱥᱤᱠᱲᱤᱡ ᱟᱨᱠᱤ ᱪᱤᱠᱤ ᱛᱮᱜᱮ ᱦᱩᱭᱩᱜ ᱠᱟᱱ ᱛᱟᱵᱚᱱᱟ ᱡᱩᱫᱤ ᱱᱚᱣᱟ ᱤᱫᱤᱠᱟ ᱠᱟᱛᱮᱫ ᱮᱢ ᱞᱟᱹᱭ ᱫᱟᱲᱮᱭᱟᱜᱼᱟ
ᱧᱩᱸ ᱚᱱᱠᱟ ᱫᱚ ᱥᱤᱠᱲᱤᱡ ᱫᱚ ᱡᱮᱢᱚᱱ ᱚᱱᱟ ᱫᱟᱜ ᱠᱚ ᱱᱚᱜᱽᱨᱟ ᱫᱟᱜ ᱠᱚ ᱦᱟᱸᱜ ᱟᱨᱠᱤ ᱚᱱᱟ ᱠᱚ ᱡᱟᱦᱟᱸ ᱠᱚᱨᱮ ᱡᱚᱢᱟ ᱛᱟᱦᱮᱱ ᱠᱟᱱᱟ ᱚᱱᱟ ᱠᱚᱨᱮ ᱠᱷᱚᱱ ᱜᱮᱛᱚ ᱥᱤᱠᱲᱤᱡ ᱠᱚ ᱟᱨ ᱟᱹᱰᱤ ᱟᱭᱢᱟ ᱨᱚᱠᱚᱢ ᱠᱚᱭ ᱠᱚ ᱯᱟᱨᱪᱟᱜ ᱠᱟᱱᱟ ᱚᱱᱟ ᱠᱚ ᱡᱟᱛᱮ ᱯᱚᱨᱤᱥᱠᱟᱨ ᱵᱚᱱ ᱫᱚᱦᱚ ᱞᱮᱠᱷᱟᱱ ᱢᱟᱱᱮ
ᱟᱵᱚ ᱢᱟᱱᱮ ᱪᱮᱫᱠᱟ ᱵᱷᱟᱵᱽ ᱛᱮᱵᱚᱱ ᱫᱚᱦᱚ ᱫᱟᱲᱮᱭᱟᱜᱼᱟ ᱠᱷᱟᱱ ᱜᱮ ᱥᱤᱠᱬᱤᱡ ᱠᱚ ᱵᱟᱝ ᱠᱚ ᱦᱩᱭᱩᱜᱼᱟ ᱵᱟᱝ
ᱦᱮᱸ ᱦᱮᱸ
ᱱᱚᱝᱨᱟ ᱫᱚᱦᱚ ᱵᱟᱝ ᱠᱩᱞᱟᱹᱜᱼᱟ ᱟᱪᱪᱷᱟ ᱟᱪᱪᱷᱟ ᱛᱟᱞᱦᱟ ᱧᱮᱞᱚᱜ ᱠᱟᱱᱟ ᱱᱚᱣᱟ ᱢᱚᱥᱟᱨᱤ ᱠᱚᱵᱚᱱ ᱴᱟᱸᱜᱟᱣᱮᱫ ᱠᱟᱱᱟ ᱱᱚᱣᱟ ᱢᱚᱥᱟᱨᱤ ᱠᱚ ᱠᱚ ᱚᱲᱮᱡᱚᱜ ᱠᱟᱱᱟ ᱱᱮᱛᱚᱜ ᱫᱚ ᱚᱱᱟ ᱚᱲᱮᱡ ᱞᱮᱱᱠᱷᱟᱱ ᱪᱮᱫ ᱠᱟᱹᱢᱤ ᱯᱮ ᱯᱮ ᱞᱟᱜᱟᱣᱮᱫ ᱜᱮᱭᱟ ᱟᱯᱮ ᱠᱚᱫᱚ
ᱚᱱᱠᱟ ᱫᱚ ᱦᱟᱸᱜ ᱢᱚᱥᱟᱨᱤ ᱚᱲᱮᱡ ᱞᱮᱱᱠᱷᱟᱱ ᱪᱮᱫ ᱠᱟᱹᱢᱤ ᱠᱚᱨᱮ ᱞᱟᱜᱟᱣ ᱦᱩᱭᱩᱜᱼᱟ ᱚᱱᱠᱟ ᱫᱚ
ᱚ ᱚᱲᱮᱡ ᱢᱚᱥᱟᱨᱤ ᱠᱚᱫᱚ ᱦᱟᱸᱜ ᱡᱩᱫᱤ ᱚᱲᱮᱡᱚᱜᱼᱟ ᱚᱱᱟᱜᱮ ᱟᱫᱚ ᱪᱮᱫ ᱠᱟᱹᱢᱤ ᱨᱮ ᱦᱟᱸᱜ ᱞᱟᱜᱟᱣᱜᱼᱟ ᱚᱱᱟ ᱫᱚ ᱟᱫᱚ ᱫᱚᱦᱚ ᱠᱟᱜ ᱜᱮ ᱦᱟᱸᱜ
ᱚ ᱟᱞᱮᱥᱮᱫ ᱫᱚᱦᱟᱜ ᱫᱚᱦᱚ ᱞᱮᱠᱟ ᱫᱚ ᱵᱟᱝᱜᱮ ᱛᱚ ᱡᱩᱫᱤᱭᱤ ᱚᱲᱮᱡᱚᱜᱼᱟ ᱛᱚ ᱜᱤᱰᱤ ᱠᱚᱠᱚ ᱜᱟᱵᱟᱣ ᱜᱮᱭᱟ ᱛᱚ ᱢᱚᱥᱟᱨᱤ ᱟᱹᱜᱩ ᱠᱟᱛᱮ ᱦᱟᱹᱠᱩ ᱜᱮᱞᱮ ᱥᱟᱵ ᱠᱚ ᱜᱮᱭᱟ ᱥᱮ ᱚᱠᱟ ᱫᱤᱱ ᱫᱚ ᱦᱟᱸᱜ ᱫᱚᱢᱮ ᱫᱟᱜ ᱡᱟᱹᱲᱤ ᱫᱤᱱ ᱛᱚ ᱚᱱᱠᱟᱜ ᱜᱮ ᱵᱟᱹᱫ ᱵᱟᱹᱭᱦᱟᱹᱲ ᱠᱚᱨᱮ ᱚᱱᱟ ᱠᱚᱜᱮ ᱚᱰᱟᱣ ᱵᱟᱲᱟᱭᱟᱞᱮ ᱦᱟᱸᱜ ᱟᱪ ᱪᱷᱟ ᱛᱚᱞ ᱵᱟᱲᱟ ᱠᱟᱛᱮᱫ
ᱟᱞᱮᱥᱮᱱ ᱫᱚ ᱦᱟᱸᱜ ᱚᱱᱠᱟ ᱫᱚ ᱢᱚᱥᱟᱨᱤ ᱠᱚᱨᱮᱱᱟᱜ ᱫᱚ ᱩᱱᱟᱹᱜ ᱫᱚ ᱵᱟᱝ ᱠᱚ ᱵᱮᱱᱟᱣ ᱜᱮᱭᱟ ᱚᱱᱟ ᱠᱤᱨᱤᱧ ᱠᱚ ᱡᱟᱦᱟᱸ ᱧᱟᱢ ᱵᱟᱲᱟ ᱟᱠᱟᱱᱟ ᱟᱨ ᱚᱱᱮᱻ ᱵᱮᱱᱟᱣ ᱵᱮᱱᱟᱣ ᱛᱮᱱᱟᱜ ᱚᱱᱟ ᱯᱟᱴᱟ ᱠᱚᱛᱮ ᱜᱮ ᱠᱚ ᱥᱟᱵ ᱵᱟᱲᱟ ᱠᱚᱣᱟ᱾
ᱦᱚᱭᱻ ᱟᱪᱪᱷᱟ ᱟᱪᱪᱷᱟ ᱟᱪᱪᱷᱟ ᱟᱹᱰᱤ ᱵᱷᱟᱜᱤ᱾ ᱟᱞᱮ ᱥᱮᱫ ᱦᱚᱸ ᱚᱱᱠᱟ ᱞᱮᱠᱟ ᱵᱮᱱᱟᱣ ᱦᱚᱲ ᱠᱚ ᱵᱟᱹᱱᱩᱜ ᱠᱚᱛᱮ ᱟᱨᱠᱤ ᱱᱚᱣᱟ ᱠᱚᱜᱞᱮ ᱥᱟᱵ ᱵᱟᱲᱟ ᱠᱚᱜᱮᱭᱟ᱾
ᱩᱹᱻ ᱦᱳᱭ
ᱟᱯᱮ ᱥᱮᱫ ᱫᱚ ᱦᱚᱭᱛᱚ ᱚᱱᱠᱟ ᱥᱮᱫᱟᱭ ᱦᱚᱲ ᱵᱮᱱᱟᱣ ᱠᱚᱠᱚ ᱵᱟᱰᱟᱭ ᱜᱮᱭᱟ ᱥᱮᱠᱚ ᱧᱮᱞ ᱟᱜᱩ ᱟᱠᱟᱫᱟ ᱠᱚ ᱮᱠᱷᱚᱱ ᱛᱚ
ᱦᱮᱸ ᱦᱮᱸ ᱜᱚᱲᱚᱢ ᱦᱟᱲᱟᱢ ᱢᱮᱱᱟᱜ ᱟᱠᱟᱫ ᱠᱚᱣᱟ ᱩᱱᱠᱩ ᱠᱚ ᱵᱮᱱᱟᱣ ᱵᱟᱲᱟ ᱟᱠᱟᱜᱼᱟ
ᱟᱪ ᱪᱷᱟ ᱟᱹᱰᱤ ᱵᱷᱟᱹᱜᱤ ᱜᱮ ᱛᱟᱦᱚᱞᱮ ᱟᱨ ᱫᱤᱭᱮ ᱯᱷᱚᱨ ᱟᱯᱮᱥᱮᱫ ᱚᱱᱠᱟ ᱡᱚ ᱵᱤᱞᱤ ᱠᱚ ᱪᱮᱫ ᱠᱚ ᱢᱮᱱᱟᱜ ᱟᱠᱟᱫ᱾
ᱡᱚ ᱵᱤᱞᱤ ᱠᱚᱫᱚᱻ ᱦᱚᱜᱼᱚᱭ ᱱᱮᱛᱟᱨ ᱫᱤᱱ ᱫᱚ ᱦᱟᱸᱜᱜᱚᱭ ᱩᱞ ᱠᱚᱦᱚᱸ ᱛᱚ ᱪᱟᱵᱟ ᱵᱟᱲᱟᱭᱮᱱᱟ᱾ ᱟᱨ ᱱᱤᱛᱚᱜ ᱫᱚ ᱦᱟᱸᱜ ᱚᱱᱠᱟ ᱠᱷᱟᱱᱴᱷᱟᱲ ᱵᱤᱞᱤ ᱠᱚᱜᱮ ᱢᱮᱱᱟᱜ ᱟᱠᱟᱫᱟ᱾
ᱟᱞᱮᱥᱮᱫ ᱫᱚᱦᱟᱸᱜ ᱵᱤᱨ ᱫᱤᱥᱚᱢ ᱟᱨᱠᱤ ᱛᱮᱨᱮᱞ ᱠᱚ ᱛᱟᱨᱚᱵᱯ ᱠᱚ ᱫᱚᱢᱮ ᱧᱚᱜ ᱜᱮᱭᱟ ᱯᱮᱥᱮ ᱠᱟ ᱛᱮᱨᱮᱞ ᱛᱟᱨᱚᱜ ᱠᱚ ᱵᱟᱹᱱᱩᱜ ᱟᱠᱟᱫᱟ᱾
ᱵᱟᱝᱜᱮ ᱟᱞᱮᱫᱚ ᱵᱤᱨ ᱜᱮᱛᱚ ᱟᱞᱮᱥᱮᱫ ᱨᱮᱦᱟᱜ ᱩᱱᱟᱹᱜ ᱫᱚ ᱵᱟᱹᱱᱩᱜᱟᱜᱼᱟ ᱛᱤᱨᱤᱞ ᱛᱟᱨᱚᱯ ᱠᱚᱛᱮ ᱫᱚ ᱦᱟᱸᱜ ᱞᱮ ᱚᱵᱷᱟᱵᱽ ᱧᱚᱜ ᱜᱮᱭᱟ ᱟᱞᱮ ᱥᱮᱫ ᱫᱚ᱾
ᱛᱟᱦᱚᱞᱮ ᱵᱟᱲᱟᱭ ᱜᱮᱭᱟᱹᱞᱤᱧ ᱥᱮ ᱵᱟᱝ ᱛᱤᱨᱤᱞ ᱫᱚ ᱪᱮᱫ ᱞᱮᱠᱟ ᱡᱚᱜᱼᱟ ᱪᱮ ᱞᱮᱠᱟ ᱧᱮᱞ ᱛᱮ ᱥᱮ ᱪᱮᱫ ᱞᱮᱠᱟ ᱵᱷᱟᱯ ᱛᱮ ᱯᱮ ᱡᱚᱢ ᱜᱤᱭᱟ᱾
ᱦᱮᱸᱻ ᱚᱱᱠᱟ ᱫᱚᱻ ᱧᱮᱞ ᱟᱠᱟᱫ ᱜᱮᱭᱟᱞᱤᱧ ᱧᱮᱞ ᱦᱚᱸ ᱟᱨ ᱡᱚᱢ ᱦᱚᱞᱤᱧ ᱡᱚᱢ ᱵᱟᱲᱟ ᱟᱠᱟᱫ ᱜᱮᱭᱟ ᱢᱟᱱᱮ ᱚᱱᱠᱟ ᱫᱤᱫᱤ ᱛᱟᱠᱚ ᱠᱚ ᱢᱮᱱᱟᱜ ᱟᱠᱟᱫ ᱠᱚᱣᱟ ᱵᱤᱨ ᱫᱤᱥᱚᱢ ᱠᱚᱨᱮ ᱞᱮ ᱜᱚᱝ ᱠᱟᱜ ᱠᱚᱣᱟ ᱩᱱᱠᱩ ᱠᱚ ᱟᱹᱜᱩ ᱵᱟᱲᱟ ᱟᱠᱟᱫ ᱞᱮᱭᱟ ᱟᱫᱚ ᱡᱚᱢ ᱠᱚᱫᱚ ᱦᱟᱸᱜ ᱦᱩᱹᱭ ᱵᱟᱲᱟ ᱟᱠᱟᱱ ᱜᱮᱭᱟ᱾
ᱚ ᱟᱪᱪᱷᱟ ᱟᱪᱪᱷᱟ ᱟᱪᱪᱷᱟ ᱵᱷᱟᱜᱮ ᱜᱮ ᱟᱨ ᱟᱯᱮᱥᱮᱫ ᱚᱱᱟ ᱦᱚᱛᱚᱫ ᱠᱚ ᱢᱮᱱᱟᱜ ᱜᱮᱭᱟ ᱦᱚᱛᱚᱫ
ᱦᱮᱸᱻ ᱦᱮᱸᱻ
ᱚᱱᱟ ᱦᱚᱛᱚ ᱚᱱᱟ ᱟᱲᱟᱜ ᱵᱤᱱ ᱡᱚᱢ ᱵᱟᱲᱟ ᱟᱠᱟᱫᱼᱟ
ᱦᱮᱸᱻ ᱦᱮᱸᱻ ᱡᱚᱢ ᱵᱟᱲᱟ ᱟᱠᱟᱫᱟᱞᱤᱧ
ᱚᱱᱟ ᱪᱮᱫᱮ ᱵᱷᱟᱵᱽ ᱛᱮᱵᱮᱱ ᱡᱚᱢ ᱵᱟᱲᱟ ᱟᱠᱟᱫ ᱛᱤᱠᱤ ᱠᱟᱛᱮᱫ ᱵᱷᱟᱹᱡᱤ ᱠᱟᱛᱮᱫ ᱪᱮᱫ ᱞᱮᱠᱟ᱾
ᱚᱱᱟ ᱦᱚᱛᱚᱫ ᱟᱲᱟᱜ ᱫᱚᱦᱟᱸᱜ ᱚᱱᱠᱟ ᱫᱚ ᱛᱤᱠᱤ ᱠᱟᱛᱮᱫ ᱫᱚᱦᱟᱸᱜ ᱚᱱᱠᱟ ᱥᱤᱵᱤᱞ ᱫᱚᱦᱟᱸᱜ ᱵᱟᱝ ᱵᱩᱡᱷᱟᱹᱜᱼᱟ ᱟᱲᱟᱜ ᱫᱚ ᱵᱷᱟᱹᱡᱤ ᱜᱮᱦᱟᱸᱜ ᱥᱤᱵᱤᱞᱟ᱾
ᱟᱨ ᱦᱟᱸᱜ ᱧᱮᱞᱮᱯᱮ ᱚᱱᱟ ᱦᱚᱛᱚᱜ ᱚᱱᱟ ᱴᱚᱜᱽ ᱛᱮ ᱡᱟᱦᱟᱸᱻ ᱚᱱᱟ ᱨᱤᱫ ᱠᱟᱛᱮ ᱵᱩᱞᱩᱝ ᱨᱤ ᱞᱟᱜᱟᱣ ᱚᱱᱟ ᱛᱤᱥ ᱠᱟᱛᱮᱫ ᱡᱚᱢ ᱵᱮᱱ ᱦᱟᱸᱜ ᱟᱹᱰᱤ ᱵᱷᱟᱹᱜᱤ ᱵᱤᱱ ᱵᱩᱡᱟ ᱡᱩᱫᱤ ᱵᱟᱹᱵᱤᱱ ᱡᱚᱢ ᱵᱟᱲᱟᱜ ᱠᱟᱜ ᱠᱷᱟᱱ ᱫᱚ ᱦᱟᱜ
ᱚ ᱟᱪᱪᱷᱟ ᱟᱪᱪᱷᱟ ᱴᱨᱟᱭ ᱵᱤᱰᱟᱹᱣ ᱦᱩᱭᱩᱜᱼᱟ ᱦᱟᱜ ᱛᱟᱦᱚᱞᱮ
ᱦᱳᱭ ᱧᱮᱞ ᱵᱤᱱ
ᱦᱚᱸᱻ
ᱦᱳᱭ ᱠᱷᱟᱱ ᱱᱤᱛᱳᱜ ᱟ ᱚᱱᱛᱮ ᱢᱟᱱᱮᱻ
ᱦᱚᱭ ᱦᱤᱥᱤᱫ ᱪᱮᱫ ᱞᱮᱠᱟ ᱟᱞᱮᱥᱮᱫ ᱫᱚᱠ ᱫᱚᱢᱮ ᱩᱫᱽᱜᱟᱹᱨ ᱵᱩᱡᱷᱟᱹᱜ ᱠᱟᱱᱟ ᱛᱚ ᱢᱚᱱᱮ ᱦᱩᱭᱩᱜ ᱠᱟᱱᱟ ᱧᱤᱫᱟᱹ ᱵᱮᱲᱟ ᱫᱟᱜᱟᱭ ᱥᱮ ᱪᱮᱫ ᱛᱮ ᱟᱯᱮ ᱥᱮᱫ ᱫᱚ ᱚᱠᱟᱞᱮᱠᱟ᱾
ᱦᱮᱸᱻ ᱜᱚᱨᱚᱢ ᱢᱟᱛᱚ ᱚᱱᱠᱟ ᱢᱟ ᱵᱩᱡᱷᱟᱹᱜ ᱠᱟᱱ ᱜᱮᱭᱟ ᱟᱞᱮ ᱥᱮᱱ ᱫᱚ ᱛᱮᱦᱮᱧ ᱫᱚ ᱦᱟᱸᱜ ᱡᱟᱹᱯᱩᱫ ᱞᱮᱫ ᱜᱮᱭᱟᱹᱭ ᱟᱫᱚ ᱦᱚᱭ ᱛᱳ ᱫᱟᱜ ᱦᱚᱸ ᱫᱟᱲᱮᱭᱟᱜᱼᱟᱭ ᱦᱟᱸᱜ
ᱟᱞᱮᱥᱮᱫ ᱢᱟ ᱦᱚᱞᱟ ᱢᱟᱫᱷᱮᱨ ᱫᱚᱢᱮ ᱡᱟᱹᱯᱩᱫ ᱜᱮᱭᱟ ᱟᱫᱚ ᱛᱮᱦᱮᱧ ᱢᱟ ᱠᱟᱹᱴᱤᱡ ᱜᱚᱨᱚᱢ ᱵᱩᱡᱷᱟᱹᱜ ᱠᱟᱱᱟ ᱫᱟᱜ ᱚᱱᱠᱟ ᱞᱮᱠᱟ ᱵᱟᱹᱱᱩᱜ ᱠᱟᱫᱟ ᱛᱮᱦᱤᱧ ᱢᱟ
ᱚᱻ ᱟᱪᱪᱷᱟ ᱟᱪᱪᱷᱟ
ᱦᱩᱸᱻ ᱛᱚ ᱞᱟᱹᱭ ᱵᱤᱱ ᱪᱮᱜ ᱤᱫᱤ ᱠᱟᱛᱮᱜ ᱞᱟᱝ ᱨᱚᱯᱚᱲᱟ?
ᱩᱸᱻ
ᱦᱮᱸ ᱟᱸᱡᱚᱢᱚᱜ ᱠᱟᱱᱟ ᱥᱮ?
ᱦᱮᱸ ᱟᱸᱡᱚᱢᱚᱜ ᱠᱟᱱ ᱞᱟᱹᱭ ᱵᱤᱱ?
ᱦᱳᱭ ᱾ ᱫᱮᱭᱮᱯᱚᱨ ᱟᱯᱮ ᱥᱮᱫ ᱫᱚ ᱢᱟᱱᱮ ᱟᱞᱩ ᱢᱟᱱᱮᱢ ᱞᱟᱹᱭ ᱫᱟᱲᱮ ᱤᱧᱟ ᱢᱟᱱᱮ ᱢᱟᱱᱮ ᱪᱮᱫᱠᱟ ᱵᱷᱟᱵ ᱛᱮᱠᱚ ᱨᱚᱦᱚᱭᱟ ᱟᱨᱠᱤ ᱟᱱᱮ ᱠᱤ ᱡᱟᱝ ᱧᱟᱢᱚᱜ ᱜᱮᱭᱟ ᱥᱮ ᱚᱠᱟᱞᱮᱠᱟ ᱵᱷᱟᱵ ᱛᱮᱠᱚ ᱪᱟᱨᱟᱭ ᱜᱮᱭᱟ ᱱᱚᱣᱟ ᱦᱟᱸᱜ ᱵᱟᱝᱞᱤᱧ ᱵᱟᱲᱟᱭ ᱟᱠᱟᱫᱟ᱾
ᱟᱪᱪᱷᱟ ᱟᱞᱩ ᱫᱚ ᱚᱱᱠᱟ ᱨᱮᱦᱚᱸ ᱟᱞᱮ ᱥᱮᱫ ᱦᱚᱸ ᱟᱹᱞᱩ ᱪᱟᱥ ᱫᱚ ᱦᱟᱜ ᱡᱟᱹᱥᱛᱤ ᱫᱚ ᱵᱟᱝ ᱦᱩᱭᱩᱜᱼᱟ ᱟᱞᱮ ᱥᱮᱫ ᱢᱟ ᱚᱱᱠᱟ ᱵᱟᱫᱟᱢ ᱠᱚᱜᱮ ᱠᱚ ᱨᱚᱦᱚᱭ ᱵᱟᱲᱟᱭᱟ ᱟᱫᱚ ᱟᱹᱞᱩ ᱫᱚ ᱪᱮᱫ ᱠᱟ ᱠᱚ ᱨᱚᱦᱚᱭ
ᱚᱱᱟᱜᱮ ᱦᱟᱸᱜ ᱟᱹᱞᱤᱧ ᱵᱟᱹᱞᱤᱧ ᱵᱟᱲᱟᱭᱟ ᱡᱮ ᱚᱱᱟ ᱫᱚ ᱡᱟᱝ ᱧᱟᱢᱚᱜ ᱜᱮᱭᱟ ᱥᱮ ᱪᱤᱠᱠᱟ ᱠᱚ ᱪᱟᱨᱟᱭᱼᱟ ᱦᱮᱢᱟ ᱢᱟ ᱵᱟᱹᱧ ᱵᱟᱰᱟᱭᱟ ᱛᱚ ᱵᱟᱫᱟᱢ ᱠᱟᱛᱷᱟ ᱵᱤᱱ ᱞᱟᱹᱭᱮᱫ ᱠᱟᱱᱟ ᱵᱟᱫᱟᱢ ᱫᱚ ᱢᱟᱱᱮ ᱪᱮᱜᱠᱟ ᱚᱱᱟ ᱦᱚᱸ ᱠᱟᱹᱴᱤᱡ ᱞᱟᱹᱭ ᱟᱞᱤᱧ ᱢᱮᱥᱮ ᱚᱱᱟ ᱠᱟᱛᱷᱟ ᱦᱚᱸ ᱵᱟᱹᱞᱤᱧ ᱵᱟᱰᱟᱭ ᱠᱟᱫᱟ ᱾
ᱩᱸ ᱟᱪᱷᱟ ᱵᱟᱫᱟᱢ ᱡᱟᱦᱟᱸ ᱵᱟᱫᱟᱢ ᱫᱚ ᱚᱱᱠᱟ ᱠᱤᱨᱤᱧ ᱧᱟᱢᱚᱜ ᱜᱮᱭᱟ ᱚᱱᱟ ᱫᱚ ᱡᱟᱝ ᱛᱟᱦᱮᱸᱱᱟ ᱟᱫᱚ ᱚᱱᱟ ᱫᱚ ᱦᱳᱭ ᱦᱳᱭ ᱟᱫᱚ ᱚᱱᱟ ᱩ-ᱨᱚ ᱩᱨ ᱠᱟᱛᱮ ᱜᱮ ᱩᱨ ᱡᱟᱣᱨᱟ ᱠᱟᱛᱮ ᱛᱟᱯᱚᱨ ᱱᱟᱦᱮᱞ ᱫᱚ ᱥᱤ ᱤᱫᱤᱭᱟ ᱟᱫᱚ ᱢᱮ ᱢᱮᱜᱴᱮᱱ ᱚᱱᱠᱟ ᱥᱚ ᱥᱳ-ᱥᱚ ᱛᱳᱨ ᱫᱚ ᱵᱟᱝ ᱡᱟᱹᱥᱛᱤ ᱢᱤᱫ ᱵᱤᱛᱟᱹ ᱜᱟᱱ ᱤᱱᱠᱟᱹ ᱯᱷᱟᱨᱟᱠ ᱯᱷᱟᱨᱟᱠ ᱜᱤᱰᱤ ᱤᱫᱤᱭᱟ ᱠᱚ ᱾
ᱚ ᱟᱪᱪᱷᱟ ᱟᱹᱰᱤ ᱵᱷᱟᱜᱤ ᱵᱟᱹᱞᱤᱧ ᱵᱟᱲᱟᱭ ᱠᱟᱱ ᱛᱟᱸᱦᱮᱱᱟ ᱱᱚᱝᱠᱟ ᱦᱳᱭ ᱛᱚ ᱠᱚ ᱨᱚᱦᱚᱭᱟ ᱞᱟᱹᱭᱟᱫ ᱞᱤᱧᱟᱹ ᱵᱤᱱ ᱾
ᱦᱩᱸ ᱾
ᱦᱳᱭ ᱾
ᱟ ᱫᱤᱭᱮ ᱯᱚᱨ ᱟᱯᱮ ᱥᱮᱫ ᱢᱟᱱᱮ ᱱᱚᱣᱟ ᱥᱟᱠᱨᱟᱛ ᱾
ᱦᱩᱸ ᱾
ᱥᱟᱠᱨᱟᱛ ᱫᱚ ᱢᱟᱱᱮ ᱚᱠᱟ ᱞᱮᱠᱟ ᱯᱮ ᱢᱟᱱᱟᱣ ᱜᱮᱭᱟ? ᱢᱟᱱᱮ ᱟᱹᱰᱤ
ᱥᱟᱠᱨᱟᱛ ᱛᱚ ᱟᱞᱮ ᱥᱮᱫ ᱫᱚ ᱦᱟᱸᱜ ᱱᱮᱛᱟᱨ ᱫᱚ ᱢᱟᱱᱮ ᱥᱟᱯᱲᱟᱛ ᱛᱚ ᱵᱷᱟᱜᱮ ᱜᱮᱠᱚ ᱢᱟᱱᱟᱣ ᱜᱮᱭᱟ ᱾ ᱢᱟᱱᱮ ᱯᱮ ᱯᱩᱱ ᱢᱚᱬᱮ ᱫᱤᱱ ᱦᱟᱹᱨᱤᱡ ᱠᱚ ᱢᱟᱱᱟᱣ ᱜᱮᱭᱟ ᱾
ᱟᱪᱪᱷᱟ ᱟᱹᱰᱤ ᱵᱷᱟᱜᱮ, ᱟ ᱥᱟᱠᱨᱟᱛ ᱨᱮ ᱱᱚᱝᱠᱟ ᱚᱱᱚᱬᱦᱮᱸ ᱥᱮ ᱜᱟᱭᱟᱱ ᱱᱚᱣᱟ ᱠᱚ ᱟᱯᱮ ᱥᱮᱜ ᱵᱟᱝ ᱦᱩᱭᱩᱜᱼᱟ ᱟᱞᱮ ᱥᱮᱫ ᱫᱚ ᱦᱟᱸᱜ ᱫᱚᱢᱮ ᱦᱩᱭᱩᱜ ᱜᱮᱭᱟ ᱾
ᱚᱸ ᱦᱮᱸ ᱦᱩᱭ ᱫᱚ ᱦᱳᱭᱳᱜ ᱜᱮᱭᱟ ᱚᱱᱮ ᱾ ᱦᱮᱸ ᱥᱟᱠᱨᱟᱛ ᱵᱟᱨ ᱯᱮ ᱫᱤᱱ ᱯᱚᱨᱮ ᱜᱮ ᱦᱟᱸᱜ ᱚᱱᱠᱟ ᱦᱩᱭᱩᱜ ᱜᱮᱭᱟ ᱾
ᱚᱸ ᱟᱪᱪᱷᱟ ᱟᱞᱮ ᱥᱮᱫ ᱫᱚ ᱢᱟᱛᱚ ᱢᱟ ᱚᱱᱚᱲᱦᱮᱸᱡ ᱠᱚ ᱥᱮ ᱜᱟᱭᱟᱱ ᱠᱚ ᱟᱹᱰᱤ ᱵᱷᱟᱜᱮ ᱜᱮ ᱦᱩᱭᱩᱜ ᱜᱮᱭᱟ ᱾
ᱚ ᱟᱪᱪᱷᱟ ᱾
ᱦᱟᱹᱭ
ᱛᱚ ᱟᱯᱮ ᱥᱮᱱ ᱫᱚ ᱥᱟᱠᱨᱟᱛ ᱫᱚ ᱛᱤᱱᱟᱹᱜ ᱫᱤᱱ ᱠᱚ ᱢᱟᱱᱟᱣ ᱜᱮᱭᱟ?
ᱳᱭ ᱥᱮ ᱥᱟᱠᱨᱟᱛ ᱫᱚ ᱦᱟᱸᱜ ᱚᱱᱟ ᱢᱤᱫ ᱫᱤᱱ ᱜᱮᱠᱚ ᱢᱟᱱᱟᱣ ᱜᱮᱭᱟ ᱵᱟᱨ ᱯᱮ ᱫᱤᱱ ᱫᱷᱚᱨᱮ ᱫᱚ ᱦᱟᱸᱜ ᱵᱟᱝ ᱜᱮ ᱾
ᱚᱸ ᱪᱷᱟ ᱪᱷᱟ ᱟᱨ ᱩᱱᱠᱩ
ᱪᱮᱫ ᱫᱚ?
ᱟᱞᱮ ᱴᱷᱮᱫ ᱫᱚ ᱚᱝᱠᱟ ᱫᱚ ᱢᱟᱱᱟᱣ ᱜᱮᱭᱟ ᱠᱚ ᱯᱳᱭᱞᱳ ᱢᱟᱱᱮ ᱯᱳᱭᱞᱳ ᱦᱤᱞᱳᱜ ᱜᱮ ᱦᱟᱸᱜ ᱚᱱᱠᱟ ᱵᱷᱟᱜᱮ ᱞᱮᱠᱟ ᱫᱚ ᱦᱟᱸᱜ ᱯᱟᱨᱟᱵᱽ ᱞᱮ ᱠᱟᱡᱚ ᱵᱩᱡᱷᱟᱹᱜᱼᱟ ᱥᱟᱠᱨᱟᱛ ᱦᱤᱞᱚᱜ ᱫᱚ ᱾ ᱩᱱᱟᱹᱜ ᱫᱚ ᱦᱟᱸᱜ ᱵᱟᱝ ᱜᱮ ᱟᱨ ᱫᱚᱥᱟᱨ ᱛᱮᱥᱟᱨ ᱛᱚ ᱦᱟᱸᱜ ᱜᱟᱹᱲᱤ ᱟᱥᱮᱱ ᱠᱚᱠᱚ ᱪᱟᱞᱟᱜᱼᱟ ᱟᱯᱮ ᱥᱮᱱ ᱫᱚᱠᱚ ᱪᱟᱞᱟᱜ ᱜᱮᱭᱟ ᱥᱮ ᱵᱟᱝ?
ᱵᱟ-ᱵᱟ-ᱵᱟ ᱱᱩᱱᱟᱹᱜ ᱴᱟ ᱤᱧ ᱧᱮᱞ ᱵᱟᱲᱟᱣ ᱠᱟᱹᱫᱤᱧ ᱢᱟᱱᱮ ᱛᱚ ᱟᱸᱡᱚᱢ ᱵᱟᱲᱟᱣ ᱠᱟᱹᱫᱤᱧ ᱡᱮ ᱜᱟᱹᱲᱤ ᱟᱥᱮ ᱤᱱᱠᱟᱹ ᱠᱚ ᱪᱟᱞᱟᱜ ᱜᱮᱭᱟ ᱟᱞᱮ ᱥᱮᱫ ᱫᱚ ᱚᱱᱠᱟ ᱞᱮᱠᱟ ᱫᱚ ᱵᱟᱝ ᱜᱮ ᱛᱚ ᱱᱚᱣᱟ ᱤᱫᱤ ᱠᱟᱛᱮ ᱡᱚᱫᱤ ᱵᱤᱱ ᱞᱟᱹᱭᱟ ᱧᱟ ᱪᱮᱫ ᱠᱟ ᱜᱟᱹᱲᱤ ᱟᱥᱮ ᱱᱤᱛᱚᱜ ᱞᱟᱹᱭ ᱵᱤᱱ ᱦᱩᱰᱤᱧ ᱢᱟᱪᱷᱟᱛᱮ
ᱦᱮᱸ ᱜᱟᱹᱲᱤ ᱟᱥᱮᱱ ᱫᱚ ᱟᱞᱮ ᱥᱮᱫ ᱫᱚ ᱦᱟᱸᱜ ᱩᱱᱠᱩ ᱵᱩᱥᱩᱵ ᱨᱮᱱ ᱜᱟᱹᱲᱤ ᱠᱚ ᱵᱮᱱᱟᱣ ᱠᱚᱣᱟ ᱟᱨ ᱤᱱᱟᱹ ᱤᱱᱟᱹ ᱦᱤᱞᱳᱜ ᱫᱚ ᱢᱟᱱᱮ ᱯᱟᱸᱪ ᱪᱷᱚ ᱡᱚᱱ ᱚᱱᱠᱟ ᱢᱮᱥᱟ ᱠᱟᱛᱮ ᱮ ᱱᱚᱣᱟ ᱟᱹᱛᱩ ᱦᱟᱱᱟ ᱟᱹᱛᱩ ᱠᱟ ᱜᱟᱹᱲᱤ
ᱤᱧ ᱧᱮᱞ ᱟᱠᱟᱫᱟ ᱵᱟᱝ ᱢᱟ ᱟᱨᱮ ᱵᱟᱝ ᱢᱟᱧ ᱧᱮᱞ ᱟᱠᱟᱫᱟ ᱛᱚᱠᱷᱚᱱ ᱜᱟᱹᱲᱤ ᱟᱥᱮᱱ ᱾ ᱠᱩ ᱪᱟᱞᱟᱜ ᱜᱮᱭᱟ ᱵᱟᱝ ᱩᱱᱠᱩ ᱱᱮ ᱠᱚᱲᱟ ᱦᱚᱯᱚᱱ ᱜᱮ ᱢᱟᱱᱮ ᱛᱤᱨᱞᱟᱹ ᱦᱚᱯᱚᱱ ᱥᱟᱡᱟᱣ ᱠᱟᱛᱮ ᱚᱱᱮ ᱚᱱᱠᱟ ᱵᱷᱟᱵ ᱛᱮ ᱠᱚ ᱪᱟᱞᱟᱜ ᱜᱮᱭᱟ ᱾ ᱛᱚ ᱱᱚᱣᱟ ᱠᱤ ᱠᱤᱪᱷᱩ ᱱᱤᱭᱚᱢ ᱢᱮᱱᱟᱜ ᱠᱟᱫᱟ ᱥᱮ ᱛᱚᱠᱷᱚᱱ ᱫᱚ ᱟᱨᱠᱤ ᱠᱚᱲᱟ ᱦᱚᱯᱚᱱ ᱛᱤᱨᱞᱟᱹ ᱦᱚᱯᱚᱱ ᱥᱟᱡᱟᱣ ᱠᱟᱛᱮ ᱪᱟᱞᱟᱜ ᱦᱩᱭᱩᱜᱼᱟ ᱟᱨᱠᱤ ᱾
ᱚᱱᱠᱟ ᱞᱮᱠᱟ ᱛᱮ ᱱᱟᱦᱟᱜ ᱟᱹᱞᱤᱧ ᱡᱚᱛᱚ ᱚᱱᱠᱟ ᱞᱮᱠᱟ ᱛᱮ ᱦᱟᱸᱜ ᱟᱹᱞᱤᱧ ᱡᱚᱛᱚ ᱴᱩᱠᱩ ᱞᱤᱧ ᱧᱮᱞ ᱟᱠᱟᱜ-ᱟ ᱚᱱᱠᱟ ᱥᱟᱠᱨᱟᱛ ᱫᱚᱥᱟᱨ ᱛᱮᱥᱟᱨ ᱫᱚ ᱦᱟᱸᱜ ᱚᱱᱠᱟ ᱠᱚᱲᱟ ᱜᱤᱫᱽᱟᱹᱨ ᱦᱚᱲ ᱜᱮ ᱛᱤᱨᱞᱟᱹ ᱦᱚᱯᱚᱱᱟᱜ ᱥᱟᱯᱟᱵ ᱠᱚ ᱦᱚᱨᱚᱜ ᱠᱟᱛᱮᱫ ᱪᱟᱞᱟᱜ ᱜᱮᱭᱟ ᱠᱚ ᱟᱨᱠᱤ ᱜᱟᱹᱲᱤ ᱟᱥᱮᱱ ᱟᱫᱚ ᱱᱚᱣᱟ ᱫᱚ ᱦᱟᱸᱜ ᱪᱮᱫ ᱠᱷᱟᱹᱛᱤᱨ ᱠᱚ ᱪᱟᱞᱟᱜᱼᱟ ᱚᱱᱟ ᱫᱚ ᱦᱟᱸᱜ ᱵᱟᱰᱟᱭ ᱵᱟᱹᱱᱩᱜ ᱟᱠᱟᱫ ᱛᱟᱹᱞᱤᱧᱟ
ᱚ ᱟᱪᱪᱷᱟ ᱟᱞᱮ ᱥᱮᱫ ᱫᱚ ᱚᱱᱠᱟ ᱞᱮᱠᱟ ᱵᱟᱰᱟᱭ ᱵᱟᱝ ᱚᱱᱠᱟ ᱜᱟᱹᱲᱤ ᱟᱥᱮᱱ ᱵᱟᱹᱱᱩᱜ ᱛᱮ ᱟᱹᱞᱤᱧ ᱦᱚᱸ ᱚᱱᱠᱟ ᱞᱮᱠᱟ ᱟᱫᱚ ᱵᱟᱝ ᱞᱤᱧ ᱵᱟᱰᱟᱭ ᱠᱟᱫᱟ
ᱦᱚᱸ ᱟᱪᱪᱷᱟ ᱟᱪᱪᱷᱟ ᱛᱟᱦᱚᱞᱮ ᱟᱯᱮ ᱥᱮᱫ ᱛᱚ ᱱᱚᱣᱟ ᱜᱟᱹᱲᱤ ᱟᱥᱮᱱ ᱠᱚ ᱫᱚ ᱦᱟᱜ ᱵᱟᱝ ᱦᱩᱭᱩᱜᱼᱟ᱾
ᱵᱟ ᱵᱟ ᱱᱚᱶᱟ ᱠᱚᱫᱚ ᱟᱞᱮᱥᱮᱫ ᱥᱮᱫ ᱫᱚ ᱵᱟᱝ ᱦᱩᱭᱩᱜ ᱜᱮᱭᱟ ᱢᱟᱱᱮ ᱵᱟᱝ ᱦᱩᱭ ᱞᱮᱠᱟ ᱜᱮ ᱟᱞᱮ ᱫᱷᱟᱨᱮ ᱯᱟᱥᱮ ᱠᱚᱨᱮ ᱚᱠᱟ ᱞᱮᱠᱟᱜᱮ ᱢᱟᱱᱮ ᱚᱠᱟ ᱴᱷᱮᱡ ᱜᱮ ᱵᱟᱝ ᱦᱩᱭᱩᱜ ᱜᱮᱭᱟ
ᱦ ᱟᱪᱪᱷᱟ
ᱦᱳᱭ
ᱟᱨ ᱢᱤᱫᱴᱮᱱ ᱪᱮᱫ ᱠᱟᱛᱷᱟ ᱵᱤᱱ ᱞᱟᱹᱭ ᱮᱫ ᱠᱟᱱ ᱛᱟᱦᱮᱸᱱᱟ
ᱩᱩᱸ ᱪᱮ ᱚᱱᱠᱟ ᱫᱚ ᱦᱟᱸᱜ
ᱟᱵᱮᱥ ᱢᱟᱱᱮ ᱢᱟᱱᱮ ᱱᱚᱣᱟ ᱤᱭᱟᱹ ᱵᱤᱱ ᱟᱸᱡᱚᱢ ᱠᱟᱫᱟ ᱥᱚᱥᱚ ᱫᱟᱨᱮ ᱢᱮᱱᱟᱜ ᱜᱮᱭᱟ ᱟᱯᱮ ᱥᱮᱫ
ᱦᱮᱸ ᱢᱮᱱᱟᱜ ᱟᱠᱟᱫ ᱜᱮᱭᱟ ᱡᱚ ᱦᱚᱸ ᱧᱮᱞ ᱦᱚ ᱞᱤᱧ ᱧᱮᱞ ᱠᱟᱜ ᱜᱮᱭᱟ ᱟᱨ ᱡᱚᱢ ᱦᱚᱸ ᱡᱚᱢ ᱵᱟᱲᱟ ᱦᱩᱭ ᱠᱟᱱ ᱜᱮᱭᱟ
ᱦᱮᱸ ᱟᱪᱪᱷᱟ ᱟᱹᱰᱤ ᱵᱷᱟᱜᱮ ᱜᱮ ᱛᱚ ᱟᱞᱮ ᱥᱮᱫ ᱫᱚ ᱚᱱᱠᱟ ᱞᱮᱠᱟ ᱵᱟᱹᱱᱩᱜ ᱠᱟᱫᱟ ᱫᱮ ᱱᱚᱣᱟ ᱥᱚᱥᱚ ᱡᱚ ᱠᱚ ᱞᱟᱹᱭ ᱜᱮᱭᱟ ᱵᱟᱝᱢᱟ ᱟᱹᱰᱤ ᱪᱮᱫᱠᱟ ᱠᱟᱹᱢᱤ ᱠᱚᱨᱮ ᱮᱢ ᱜᱮᱭᱟ ᱛᱚ ᱪᱮᱫ ᱠᱟᱹᱢᱤ ᱠᱚᱨᱮ ᱮᱢ ᱜᱮᱭᱟᱭ ᱚᱱᱟ ᱵᱤᱱ ᱵᱟᱰᱟᱭ ᱟᱠᱟᱫᱟ
ᱦᱮᱸ ᱥᱚᱥᱚ ᱠᱚᱫᱚ ᱦᱟᱸᱜ ᱚᱱᱠᱟ ᱫᱚ
ᱪᱮᱫ ᱠᱟᱹᱢᱤ ᱠᱚᱨᱮ ᱠᱚ ᱞᱟᱜᱟᱣ-ᱟ ᱦᱟᱸᱜ ᱚᱱᱠᱟ ᱫᱚ ᱦᱟᱸᱜ ᱵᱟᱝᱞᱤᱧ ᱵᱟᱰᱟᱭ-ᱟ ᱠᱤᱱᱛᱩ ᱵᱤᱞᱤ ᱥᱚᱥᱚ ᱵᱤᱞᱤ ᱠᱚᱞᱤᱧ ᱡᱚᱢ ᱠᱟᱜ ᱜᱮᱭᱟ ᱟᱹᱰᱤ ᱢᱚᱡᱽ ᱵᱩᱡᱷᱟᱹᱜᱼᱟ ᱥᱤᱵᱤᱞ ᱟᱨ
ᱛᱚ ᱤᱧ ᱦᱟᱸᱜ ᱛᱟᱦᱚᱞᱮ ᱡᱟ ᱛᱩᱠᱩᱧ ᱵᱟᱰᱟᱭ ᱠᱟᱫᱟ ᱠᱟᱹᱴᱤᱡ ᱤᱧ ᱞᱟᱹᱭ ᱟᱵᱮᱱ ᱠᱟᱱᱟ ᱥᱚᱥᱚ ᱡᱟᱝ ᱫᱚ ᱦᱟᱜ ᱛᱚᱠᱷᱚᱱ ᱜᱟᱹᱭ ᱥᱮ ᱢᱤᱦᱩ ᱠᱚ ᱠᱚ ᱦᱚᱯᱚᱱᱚᱜ ᱜᱮᱭᱟ ᱥᱮ ᱠᱟᱴᱟ ᱠᱚᱨᱮᱢ ᱵᱟᱡᱟᱣ ᱠᱚᱜ ᱜᱮᱭᱟ ᱛᱚᱠᱷᱚᱱ ᱠᱚ ᱠᱚ ᱛᱚᱞᱟ ᱠᱚ ᱜᱮᱭᱟ ᱟᱨ ᱱᱚᱣᱟ ᱛᱚᱞ ᱨᱮᱱᱟᱜ ᱠᱟᱨᱚᱱ ᱵᱤᱱ ᱵᱟᱲᱟᱭᱟ ᱪᱮᱫᱟᱜ ᱠᱚ ᱛᱚᱞ ᱟᱠᱚ ᱜᱮᱭᱟ
ᱦᱮᱸ ᱟᱪᱪᱷᱟ
ᱦᱮᱸ
ᱦᱮᱸ ᱟᱪᱪᱷᱟ ᱞᱟᱹᱭ ᱵᱤᱱ
ᱱᱚᱣᱟ ᱢᱟᱱᱮ ᱛᱚᱠᱷᱚᱱ ᱜᱟᱹᱭ ᱠᱚᱠᱚ ᱦᱚᱯᱚᱱᱚᱜ ᱜᱮᱭᱟ ᱢᱟᱱᱮ ᱢᱤᱦᱩ ᱠᱚ ᱛᱚᱠᱷᱚᱱ ᱠᱚ ᱛᱚᱞ ᱟᱠᱚ ᱜᱮᱭᱟ ᱱᱚᱣᱟ ᱪᱮᱫᱟᱜ ᱠᱚ ᱛᱚᱞ ᱟᱠᱚᱣᱟ ᱱᱟᱶᱟ ᱵᱤᱱ ᱵᱟᱰᱟᱭᱟ
ᱚᱱᱠᱟ ᱫᱚ ᱵᱟᱰᱟᱭ ᱵᱟᱹᱱᱩᱜ ᱠᱟᱛ ᱛᱟᱹᱞᱤᱧᱟ ᱦᱟᱸᱜ ᱪᱮᱫᱟᱜ ᱠᱚ ᱛᱚᱞ ᱟᱠᱚᱣᱟ
ᱞᱤᱧ ᱠᱟᱛᱷᱟ ᱨᱮ ᱞᱤᱧ ᱟᱸᱡᱚᱢ ᱠᱟᱫᱟ ᱵᱟᱝᱢᱟ ᱡᱟᱛᱮ ᱟᱞᱚᱠ ᱠᱚ ᱟᱦᱟᱜ ᱢᱟ ᱚᱱᱟ ᱠᱷᱟᱹᱛᱤᱨ ᱠᱚ ᱛᱚᱞ ᱟᱠᱚ ᱜᱮᱭᱟ
ᱚ ᱟᱪᱪᱷᱟ ᱟᱪᱪᱷᱟ ᱦᱮ ᱟᱹᱰᱤ ᱱᱟᱯᱟᱭ ᱵᱟᱝᱞᱤᱧ ᱵᱟᱲᱟᱭ ᱛᱟᱦᱮᱸᱫ
ᱦᱮ ᱟᱨ ᱱᱚᱣᱟ ᱥᱚᱥᱚ ᱰᱟᱹᱨ ᱠᱚ ᱢᱟᱱᱮ ᱪᱮᱫ ᱢᱟᱱᱮ ᱠᱟᱹᱢᱤ ᱠᱚᱨᱮ ᱮᱢ ᱜᱮᱭᱟ ᱟᱨᱚ ᱱᱚᱝᱠᱟ ᱵᱤᱱ ᱵᱟᱰᱟᱭ ᱟᱠᱟᱫᱟ
ᱥᱚᱥᱚ ᱰᱟᱹᱨ ᱠᱚ ᱫᱚ ᱦᱟᱸᱜ ᱚᱱᱠᱟ ᱫᱚ ᱡᱟᱦᱟᱱᱟᱜ ᱦᱚᱛᱚᱜ ᱠᱚ ᱡᱩᱫᱤ ᱵᱚᱱ ᱨᱚᱦᱚᱭ ᱵᱟᱲᱟ ᱟᱠᱟᱟᱜᱼᱟ ᱚᱲᱟᱜ ᱠᱚᱨᱳᱱᱟ ᱥᱚᱥᱚ ᱰᱷᱟᱹᱣᱨᱹᱜ ᱠᱚ ᱵᱤᱫᱟᱜ ᱜᱮᱭᱟ ᱧᱮᱞ ᱠᱟᱫᱟ ᱞᱤᱧ
ᱟᱨ ᱪᱮᱫ ᱠᱷᱟᱹᱛᱤᱨ ᱠᱚ ᱵᱤᱫᱟᱜ ᱜᱮᱭᱟ ᱱᱚᱣᱟ ᱠᱟᱛᱷᱟ ᱵᱤᱱ ᱵᱟᱲᱟᱭ ᱟᱠᱟᱫᱟ
ᱡᱚᱱᱚᱜ ᱠᱚᱠᱚ ᱟᱸᱠᱟᱦᱟᱜᱼᱟ ᱴᱩᱠᱩᱡ ᱠᱚᱠᱚ ᱟᱸᱠᱟᱦᱟᱜᱼᱟ ᱚᱱᱠᱟ ᱫᱚ ᱦᱟᱸᱜ ᱢᱟᱱᱮ ᱦᱚᱲᱟᱜ ᱟᱦᱟ ᱱᱚᱡᱚᱨ ᱠᱚ ᱵᱟᱝ ᱞᱟᱜᱟᱜ ᱢᱟ ᱦᱟᱸᱜ ᱚᱱᱟ ᱠᱷᱟᱹᱛᱤᱨ ᱜᱮ ᱡᱟᱹᱱᱤᱡ ᱦᱟᱸᱜ ᱠᱚ
ᱟᱪᱪᱷᱟ ᱟᱪᱪᱷᱟ ᱛᱚ ᱥᱚᱥᱚ ᱫᱚ ᱦᱟᱜ ᱟᱯᱮ ᱥᱮᱫ ᱛᱚ ᱢᱮᱱᱟᱜ ᱠᱟᱫᱟᱢ ᱞᱟᱹᱭᱮᱜ ᱠᱟᱱᱟ ᱵᱟᱝ
ᱦᱮᱸ ᱦᱮᱸ ᱢᱮᱱᱟᱜᱼᱟ
ᱢᱮᱱᱟᱜ ᱠᱟᱫ ᱛᱮ ᱵᱷᱟᱜᱤ ᱜᱮ ᱚᱱᱟ ᱠᱚᱯᱮ ᱞᱟᱜᱟᱣᱟᱜ ᱠᱟᱱᱟ ᱟᱞᱮ ᱥᱮᱫ ᱫᱚ ᱦᱟᱸᱜ ᱯᱮᱥᱮ ᱦᱚᱸ ᱢᱮᱱᱟᱜ ᱦᱚᱸ ᱞᱮ ᱞᱟᱜᱟᱣᱮᱫ ᱜᱮᱭᱟᱞᱮ ᱟᱨ ᱡᱩᱫᱤᱭ ᱦᱚᱸ ᱵᱟᱝ ᱛᱟᱦᱮᱱ ᱠᱷᱟᱱ ᱡᱚᱱᱚᱜ ᱠᱚᱞᱮ ᱞᱟᱜᱟᱣᱟᱜᱼᱟ ᱚᱱᱮ ᱚᱱᱠᱟ
ᱦᱮᱸ ᱦᱩᱸ
ᱦᱳᱭ